ᱟᱸᱡᱚᱢᱚᱜ ᱠᱟᱱᱟ ᱟᱸᱡᱚᱢᱚᱜ ᱠᱟᱱᱟ᱾
ᱟᱪᱪᱷᱟ, ᱪᱮᱫ ᱠᱚᱢ ᱪᱤᱠᱟᱹ ᱵᱟᱲᱟᱭᱮᱫᱟ ᱛᱟᱦᱚᱞᱮ?
ᱱᱚᱜᱚᱭ, ᱫᱟᱠᱟ ᱡᱚᱢ ᱵᱟᱲᱟ ᱠᱟᱛᱮ, ᱜᱤᱛᱤᱡ ᱵᱟᱲᱟ ᱦᱩᱭ ᱟᱠᱟᱱᱟ ᱾ ᱟᱢᱜᱮ ᱚᱠᱟ ᱞᱮᱠᱟ? ᱫᱟᱠᱟ ᱡᱚᱢ ᱵᱟᱲᱟ ᱠᱮ-ᱟ ᱥᱮ, ᱟᱹᱣᱨᱤ?
ᱦᱮᱸᱻ, ᱫᱟᱠᱟ ᱡᱚᱢ ᱫᱚ, ᱦᱩᱭ ᱟᱠᱟᱱᱟ ᱾ ᱟᱞᱮ ᱦᱚᱸ ᱞᱮ, ᱫᱩᱲᱩᱵ ᱟᱠᱟᱱ ᱜᱮᱭᱟ ᱾
ᱟᱪᱪᱷᱟ ᱟᱪᱪᱷᱟ, ᱵᱮᱥ ᱜᱮ ᱾
ᱦᱮᱸᱻ᱾
ᱱᱤᱛᱚ, ᱫᱟᱜ ᱡᱟᱹᱲᱤ ᱚᱠᱟ ᱞᱮᱠᱟ?
ᱫᱟᱜ ᱡᱟᱹᱲᱤ, ᱦᱮᱸᱼ ᱫᱟᱜ ᱠᱮᱫ ᱜᱮᱭᱟᱭ, ᱰᱤᱞᱤᱜ ᱜᱮ, ᱫᱟᱜ ᱮᱫᱟᱭ, ᱥᱚᱵᱫᱤᱱ ᱜᱮ ᱾ ᱥᱮᱛᱟᱜ, ᱛᱟᱨᱟᱥᱤᱧ
ᱟᱪᱪᱷᱟ ᱾ ᱟᱞᱮ ᱥᱮᱫ ᱫᱟᱜᱼᱮ ᱵᱚᱱᱫᱚ ᱟᱠᱟᱜᱼᱟ, ᱛᱮ, ᱫᱤᱱᱟᱹᱢ ᱵᱟᱨ ᱫᱤᱱ, ᱯᱮ ᱫᱤᱱ ᱦᱩᱭ ᱮᱱᱟ, ᱵᱟᱭ ᱫᱟᱜ ᱮᱫᱟ ᱾
ᱟᱪᱪᱷᱟ! ᱛᱟᱦᱞᱮ, ᱦᱩᱲᱩ ᱠᱚᱯᱮ, ᱨᱚᱦᱚᱭ ᱮᱫᱟ ᱥᱮ ᱵᱟᱝ?
ᱟᱹᱣᱨᱤ, ᱫᱟᱜ ᱜᱮ ᱵᱟᱹᱱᱩᱜᱼᱟ, ᱵᱟ. ᱭᱦᱟᱹᱲ ᱠᱚᱨᱮ ᱾
ᱦᱮᱸᱻ ᱾
ᱵᱟᱹᱫᱽ ᱨᱮ, ᱵᱟᱹᱭᱦᱟᱹᱲ ᱨᱮ, ᱚᱠᱟ ᱨᱮᱦᱚᱸ ᱫᱟᱜ ᱵᱟᱱᱩᱜ-ᱟ, ᱚᱱᱟ ᱫᱤᱭᱮ ᱨᱚᱼᱦᱚᱭ ᱠᱚ ᱫᱚ ᱛᱟᱭᱚᱢ ᱟᱠᱟᱱᱟ, ᱨᱚᱦᱚᱭ ᱵᱟᱝ ᱨᱚᱦᱚᱭ ᱦᱩᱭ ᱟᱠᱟᱱᱼᱟ ᱾
ᱦᱩᱸᱭ ᱾
ᱛᱟᱹᱜᱟᱹᱫ
ᱟᱞᱮᱥᱮᱫ ᱫᱚ, ᱨᱚᱦᱚᱭ ᱠᱚ, ᱟᱨᱟᱢᱵᱚ ᱟᱠᱟᱫᱟ ᱠᱚ, ᱢᱟᱱᱮ, ᱵᱟᱹᱭᱦᱟᱹᱲ ᱠᱚᱫᱚ, ᱫᱟᱜ ᱟᱠᱟᱱᱟ ᱛᱚ ᱾ ᱞᱚᱥᱚᱜ ᱦᱳᱭ ᱟᱠᱟᱱᱟ, ᱚᱱᱟ ᱠᱚᱫᱚ, ᱨᱚᱦᱚᱭ ᱦᱩᱭᱩᱜ ᱟᱠᱟᱱᱟ ᱾
ᱟᱪᱪᱷᱟ! ᱵᱷᱟᱭᱮ
ᱦᱮᱸᱻ ᱛᱟᱦᱞᱮ, ᱛᱚ, ᱠᱮᱱᱮᱞ ᱫᱟᱜ ᱦᱚᱸᱭ, ᱧᱟᱢ ᱠᱮᱱᱮᱞ ᱫᱟᱜ ᱛᱮᱫᱚ,
ᱟᱪᱪᱷᱟ, ᱪᱷᱟ ᱟᱪᱷᱟ ᱟᱪᱷᱟ ᱾ ᱦᱟᱞᱳ ᱦᱟᱼᱞᱳᱼᱚ ᱦᱟᱞᱚ ᱾
ᱰᱷᱮᱼᱡ ᱾
ᱦᱟᱞᱳᱣ ᱾
ᱦᱟᱞᱳᱣ ᱾ ᱵᱟᱢ ᱟᱸᱡᱚᱢ ᱮᱫᱟ? ᱦᱮᱞᱳᱣ ᱾ ᱦᱮᱞᱳᱜ